ᱦᱮᱞᱳ᱾
ᱦᱩᱸ ᱦᱮᱞᱳ ᱜᱚᱝᱠᱮ᱾
ᱦᱮᱸ ᱦᱮᱸ ᱜᱚᱝᱠᱮ ᱡᱚᱦᱟᱨ ᱜᱮ᱾
ᱡᱚᱦᱟᱨ ᱜᱮ ᱜᱚᱝᱠᱮ ᱥᱟᱹᱜᱩᱱ ᱥᱮᱛᱟᱜ᱾
ᱥᱟᱹᱜᱩᱱ ᱥᱮᱛᱟᱜ ᱦᱮᱸ᱾
ᱪᱮᱫᱵᱤᱱ ᱪᱤᱠᱟᱹᱭᱟ?
ᱱᱤᱛᱚᱜ ᱫᱚ ᱱᱚᱛᱮ ᱨᱮ ᱟᱡ ᱵᱟᱹᱫᱽ ᱥᱮᱱ ᱨᱮ ᱦᱮᱡ ᱦᱩᱭ ᱠᱟᱱᱟ ᱱᱚᱣᱟ ᱛᱚᱞᱟ ᱠᱚ ᱧᱮᱞ ᱵᱟᱲᱟ ᱦᱩᱭᱩᱜ ᱠᱟᱱᱟ᱾ ᱦᱚᱸᱜᱼᱚᱭ ᱪᱮᱜ ᱞᱮᱠᱟ ᱜᱟᱱᱚᱜ ᱠᱟᱱᱟ ᱥᱮ ᱵᱟᱝᱟ᱾
ᱚ ᱡᱟ ᱡᱟ ᱛᱟᱦᱚᱞᱮ ᱫᱟᱜ ᱡᱟᱹᱲᱤ ᱠᱚ ᱵᱷᱟᱜᱤ ᱜᱮ ᱦᱩᱭ ᱠᱟᱱᱟ ᱛᱟᱦᱚᱞᱮ?
ᱦᱮᱸ ᱫᱟᱜ ᱡᱟᱹᱲᱤ ᱠᱚ ᱵᱷᱟᱜᱤ ᱜᱮ ᱦᱩᱭ ᱠᱟᱱᱟ, ᱦᱚᱞᱟ ᱥᱟᱨᱟ ᱫᱤᱱᱮ ᱫᱟᱜ ᱠᱟᱜᱼᱟᱭ ᱛᱮᱦᱮᱸᱧ ᱦᱚᱸ ᱱᱚᱜᱼᱚᱭ ᱮᱱᱟᱝ ᱢᱟᱲᱟᱝ ᱧᱚᱜ ᱨᱮ ᱫᱟᱜ ᱞᱮᱜᱼᱟᱭ ᱱᱤᱛᱚᱜ ᱫᱚᱭ ᱱᱟᱦᱟᱜ ᱮ ᱵᱚᱱᱫᱚ ᱠᱟᱜᱼᱟᱭ ᱵᱟᱭ ᱫᱟᱜᱮᱜᱼᱟᱭ᱾
ᱟᱪᱪᱷᱟ ᱢᱟᱱᱮ ᱟᱞᱮ ᱥᱮᱫ ᱫᱚ ᱩᱠᱩᱨ ᱵᱟᱭ ᱫᱟᱜ ᱠᱟᱜᱼᱟᱭ᱾
ᱟᱞᱮᱥᱮᱱ ᱫᱚ ᱫᱟᱜ ᱠᱟᱜᱼᱟ ᱠᱷᱩᱵ ᱡᱳᱨ ᱢᱟᱱᱮ ᱱᱤᱛᱳ ᱫᱚ ᱱᱚᱣᱟ ᱵᱟᱹᱫᱽ ᱠᱚ ᱥᱤ ᱦᱩᱭᱩᱜ ᱠᱟᱱᱟ ᱱᱟᱦᱟᱜ ᱟᱨ ᱟᱴ ᱫᱤᱱ ᱠᱷᱟᱱ ᱜᱮ ᱱᱚᱛᱮ ᱫᱚᱞᱮ ᱨᱚᱦᱚᱭᱟᱞᱮ᱾
ᱚ ᱟᱪᱪᱷᱟ᱾ ᱢᱟᱱᱮ ᱚᱱᱛᱮ ᱛᱮᱦᱚ ᱫᱟᱜ ᱨᱮᱱᱟᱜ ᱛᱮᱢᱚᱱ ᱫᱚ ᱤᱭᱟᱹ ᱵᱟᱹᱱᱩᱜᱼᱟ᱾ ᱥᱚᱢᱚᱥᱥᱟ ᱫᱚ
ᱚ ᱦᱚᱸᱜ ᱟᱞᱮ ᱥᱮᱱᱟᱜ ᱱᱚᱛᱮ ᱫᱚ ᱫᱟᱜ ᱨᱮᱱᱟᱜ ᱥᱚᱢᱚᱥᱥᱟ ᱜᱮ ᱵᱟᱪᱩᱜ ᱠᱟᱜᱼᱟ ᱱᱚᱛᱮ ᱫᱚ᱾
ᱟᱪᱪᱷᱟ᱾
ᱟᱨ ᱟᱞᱮ ᱥᱮᱱᱟᱜ ᱥᱚᱢᱚᱥᱥᱟ ᱫᱚ ᱪᱟᱥ ᱤᱫᱤ ᱠᱟᱛᱮᱜ ᱫᱚ ᱥᱚᱢᱚᱥᱥᱟ ᱜᱮ ᱵᱟᱝ ᱦᱩᱭᱩᱜᱼᱟ, ᱱᱚᱛᱮ ᱫᱚ ᱟᱞᱮ ᱥᱮᱱᱟᱜ ᱵᱟᱹ ᱵᱟᱹᱫᱽ ᱜᱮ ᱚᱱᱠᱟᱱᱟ ᱛᱤᱥ ᱨᱮᱦᱚᱸ ᱵᱟᱹᱫᱽ ᱨᱮᱱᱟᱜ ᱫᱟᱜ ᱫᱚ ᱵᱟᱝ ᱟᱸᱡᱮᱫᱚᱜᱼᱟ, ᱡᱟᱦᱟᱸ ᱛᱤᱱᱟᱹᱜ ᱥᱤᱛᱩᱝ ᱨᱮᱦᱚᱸ᱾ ᱱᱚᱛᱮᱱᱟᱜ ᱫᱚ ᱢᱟᱱᱮ ᱥᱮᱛᱮ ᱧᱚᱜᱼᱟ ᱡᱟᱨᱦᱤ ᱵᱟᱹᱫᱽ ᱠᱟᱱᱟ᱾
ᱚ ᱟᱪᱪᱷᱟ᱾ ᱚᱦᱚ ᱢᱟᱱᱮ ᱫᱟᱜ ᱫᱟᱜ ᱛᱮ ᱵᱷᱟᱹᱜᱤ ᱜᱮᱛᱚ ᱮᱠᱷᱚᱱ ᱫᱚ᱾ ᱛᱮᱦᱮᱧ ᱫᱚ ᱩᱠᱩᱨ ᱵᱟᱭ ᱫᱟᱜ ᱠᱟᱜᱼᱟᱭ᱾ ᱦᱚᱞᱟ ᱫᱟᱜ ᱞᱟᱜᱼᱟᱭ ᱦᱚᱞᱟ ᱠᱚᱛᱮ᱾ ᱦᱚᱞᱟ ᱵᱷᱟᱜᱮ ᱜᱮ ᱫᱟᱜ ᱠᱟᱜ ᱟᱭ ᱦᱩᱞᱢᱟᱦᱟ ᱯᱚᱨᱮ ᱫᱚ᱾
ᱚ ᱦᱩᱞ ᱢᱟᱦᱟ ᱯᱚᱨᱮ ᱫᱚ, ᱚ ᱦᱩᱞ ᱢᱟᱦᱟ ᱠᱷᱚᱱᱟᱜ ᱫᱚ ᱟᱹᱰᱤ ᱡᱳᱨᱮ ᱫᱟᱜ ᱠᱟᱜᱼᱟ, ᱱᱚᱛᱮ ᱫᱚ ᱢᱟᱱᱮ ᱜᱚᱴᱟ ᱵᱟᱹᱫᱽ ᱵᱟᱹᱭᱦᱟᱹᱲᱮ ᱫᱟᱜ ᱛᱮ ᱪᱟᱯᱮ ᱪᱟᱵᱟ ᱠᱟᱜᱼᱟᱭ᱾
ᱟᱪᱪᱷᱟ᱾ ᱟᱞᱮ ᱫᱚ ᱫᱟᱜ ᱠᱟᱨᱚᱱ ᱛᱮ ᱞᱚᱥᱚᱫ ᱫᱚ ᱞᱚᱥᱚᱜ ᱠᱟᱱᱟ᱾ ᱫᱟᱜ ᱠᱚ ᱵᱷᱟᱜᱤ ᱦᱩᱭᱩᱜ ᱛᱟᱢᱟ ᱟᱨ
ᱦᱩᱸ ᱦᱳᱭ ᱱᱚᱣᱟ ᱦᱚᱸ ᱟᱫᱚ ᱜᱚᱴᱟ ᱛᱚ ᱵᱟᱭ ᱫᱟᱜᱮᱜᱼᱟ᱾ ᱚᱠᱟ ᱥᱮᱱᱮ ᱫᱟᱜᱮᱜ ᱟᱨᱼᱼ ᱚᱠᱟ ᱥᱮᱱ ᱫᱚ ᱵᱟᱭ ᱫᱟᱜᱮᱜᱟᱭ᱾ ᱦᱮᱸ ᱟᱞᱮᱥᱮᱫ ᱱᱚᱛᱮ ᱫᱟᱜ ᱮ ᱵᱚᱱᱫᱚ ᱞᱮᱠᱷᱟᱱ ᱟᱨᱦᱚᱸ ᱚᱠᱟ ᱠᱚᱥᱮᱱ ᱟᱯᱮᱥᱮᱱ ᱛᱮ ᱪᱟᱞᱟᱜᱼᱟ᱾
ᱦᱮᱸ ᱱᱤᱛᱚᱜ ᱫᱚ ᱢᱟᱱᱮ ᱠᱚᱢ ᱵᱮᱥᱤ ᱫᱚ ᱪᱟᱥᱮ ᱛᱚ ᱫᱟᱜ ᱠᱟᱜ ᱟᱭ᱾ ᱦᱮᱸ ᱥᱮ ᱟᱯᱮ ᱥᱮᱫ ᱠᱟᱴᱤᱡ ᱵᱮᱥᱤ ᱱᱚᱛᱚ ᱮᱠᱴᱩ ᱠᱚᱢ ᱚᱱᱠᱟ ᱜᱮ
ᱚᱱᱠᱟ ᱜᱮ ᱜᱚᱴᱟᱭ ᱫᱟᱜ ᱤᱫᱤᱭᱟᱭ ᱦᱮ ᱪᱟᱸᱫᱚ ᱵᱚᱸᱜᱟ ᱛᱚᱭ ᱢᱤᱫᱴᱟᱝ ᱜᱮᱭᱟᱭ᱾
ᱦᱩᱸ ᱦᱩᱸ᱾ ᱡᱟᱥᱮ ᱠᱚᱢ ᱵᱮᱥᱤ ᱫᱚ ᱫᱟᱜᱮᱜ ᱜᱮᱭᱟ᱾ ᱦᱩᱸ᱾ ᱦᱩᱸ ᱛᱟᱯᱚᱨ ᱚᱱᱛᱮ ᱥᱚᱵᱽᱡᱤ ᱠᱚ ᱪᱤᱠᱟ ᱦᱩᱭᱩᱜ ᱜᱮᱭᱟ, ᱚᱱᱛᱮ ᱫᱚ
ᱥᱚᱵᱽᱡᱤ ᱠᱚᱦᱚᱸ ᱟᱞᱮᱥᱮᱫ ᱫᱚ ᱦᱩᱭᱩᱜ ᱜᱮᱭᱟ᱾
ᱟᱪᱪᱷᱟ᱾ ᱦᱮᱸ ᱢᱟᱱᱮ ᱚᱸᱰᱮ ᱫᱚ ᱥᱟᱨᱟ ᱵᱚᱪᱷᱚᱨ ᱜᱮ ᱦᱩᱲᱩ ᱯᱮ ᱨᱚᱦᱚᱭ ᱜᱮᱭᱟ ᱥᱮ?
ᱥᱟᱨᱟ ᱵᱚᱪᱷᱚᱨ, ᱵᱚᱪᱷᱚᱨ ᱨᱮ ᱵᱟᱨ ᱫᱷᱟᱣ ᱠᱟᱛᱮᱫ ᱪᱟᱥ ᱦᱩᱭᱩᱜᱼᱟ ᱾
ᱟᱪᱪᱷᱟ᱾ ᱛᱚ ᱱᱚᱛᱮ ᱫᱚ ᱢᱟᱱᱮ ᱢᱤᱫᱷᱟᱣ ᱜᱮᱞᱮ ᱪᱟᱥ ᱜᱮᱭᱟ᱾
ᱢᱤᱫ ᱫᱷᱟᱣ ᱜᱮ ᱪᱟᱥ?
ᱦᱮᱸ᱾
ᱟᱫᱚ ᱢᱤᱫ ᱫᱷᱟᱣ ᱪᱟᱥ ᱵᱟᱝ ᱦᱩᱭ ᱞᱮᱱ ᱠᱷᱟᱱ, ᱢᱚᱱᱮ ᱠᱟᱜ ᱢᱮ ᱱᱤᱭᱟᱹ ᱫᱷᱟᱣ ᱡᱩᱫᱤ ᱡᱩᱫᱤ ᱟᱥᱟᱲ ᱵᱚᱸᱜᱟ ᱫᱟᱜ ᱵᱟᱝ ᱵᱟᱭ ᱫᱟᱜ ᱯᱩᱨᱟᱹᱣ ᱞᱮ ᱟᱭ
ᱦᱮᱸ ᱦᱮᱸ᱾
ᱟᱫᱚ ᱪᱮᱫ ᱞᱮᱠᱟ ᱛᱮ ᱟᱯᱮᱭᱟᱜ ᱪᱟᱥ ᱯᱮ ᱨᱟᱠᱟᱵᱟ?
ᱟᱫᱚ ᱚᱱᱟ ᱫᱚ ᱥᱚᱢᱚᱥᱥᱟ ᱠᱟᱱᱟ᱾ ᱠᱤᱱᱛᱩ ᱚᱱᱟ ᱫᱟᱜᱮᱜ ᱜᱮᱭᱟ ᱛᱚ, ᱟᱯᱟᱛᱚᱛᱚ ᱚᱱᱠᱟ ᱯᱚᱨᱤᱥ ᱦᱮᱸ ᱟᱫᱚ ᱦᱚᱭᱛᱚ ᱯᱚᱨᱮ ᱫᱚ ᱢᱟᱱᱮ ᱚᱱᱠᱟ ᱫᱚ ᱟᱨᱤ ᱦᱩᱭᱩᱜᱼᱟ ᱡᱮ ᱵᱟᱭ ᱫᱟᱜ ᱟᱠᱟ ᱵᱟᱲᱟ ᱠᱟᱜ ᱟᱭ ᱮᱠᱷᱟᱱ ᱵᱟᱭ ᱫᱟᱜ ᱞᱮᱠᱷᱟᱱ ᱥᱚᱢᱚᱥᱥᱟ ᱫᱚ ᱵᱷᱟᱜᱤ ᱜᱮ ᱢᱮᱱᱟᱜᱼᱟ᱾ ᱪᱟᱥ ᱢᱤᱫ ᱵᱚᱪᱷᱚᱨ ᱵᱟᱝ ᱦᱩᱭ ᱞᱮᱱᱠᱷᱟᱱ ᱡᱚᱢᱚᱢ ᱪᱮᱫ?
ᱩᱸ ᱚᱱᱟ ᱜᱮᱞᱮ ᱢᱚᱱᱮ ᱠᱟᱜ ᱯᱮ ᱨᱚᱦᱚᱭ ᱵᱟᱲᱟ ᱠᱮᱜᱼᱟ ᱯᱮ ᱜᱷᱩᱴᱩ ᱠᱚ ᱜᱟᱹᱦᱤᱨ ᱠᱚ᱾
ᱦᱩᱸ᱾
ᱡᱩᱫᱤ ᱦᱩᱲᱩ ᱜᱟᱹᱪᱷᱤᱭᱮᱱᱟ ᱵᱮᱥ ᱜᱮ, ᱢᱮᱱᱠᱷᱟᱱ ᱩᱱ ᱚᱠᱛᱚ ᱨᱮ ᱡᱩᱫᱤ ᱫᱟᱜ ᱮ ᱵᱚᱱᱫᱚ ᱜᱚᱫ ᱠᱟᱜᱼᱟᱭ ᱫᱟᱜ ᱵᱟᱭ ᱫᱟᱜᱟ ᱫᱚᱢᱮ ᱥᱤᱛᱩᱝᱼᱟᱭ ᱩᱱ ᱡᱚᱦᱚᱜ ᱪᱮᱫ ᱯᱮ ᱪᱤᱠᱟᱹᱭᱟ?
ᱢᱟᱱᱮ ᱛᱟᱣ ᱱᱚᱜᱼᱚᱭ ᱡᱮ ᱠᱟᱹᱴᱤᱡ ᱫᱟᱜᱮᱜ ᱜᱮᱭᱟ᱾ ᱢᱟᱱᱮ ᱛᱟᱯᱚᱨᱮ ᱜᱟᱹᱰᱭᱟᱹ ᱠᱚᱫᱚ ᱯᱮᱨᱮᱡᱚᱜ ᱠᱟᱱᱟ᱾ ᱠᱟᱱᱟ ᱦᱟᱞᱠᱟ ᱫᱚ, ᱟᱫᱚ ᱚᱱᱟ ᱠᱚᱛᱮ ᱜᱮ ᱠᱟᱹᱴᱤᱡ ᱞᱮ ᱧᱮᱞ ᱵᱟᱲᱟᱭᱫᱟ᱾ ᱚᱱᱟ
ᱢᱮᱥᱤᱱ ᱠᱚᱛᱮ ᱵᱟᱝ?
ᱦᱩᱸ ᱢᱮᱥᱤᱱ ᱠᱚᱛᱮ ᱞᱟᱹᱭ ᱭᱟ ᱠᱤᱱᱛᱩ ᱚᱱᱮ ᱚᱱᱠᱟ ᱯᱚᱨᱤᱥᱛᱷᱤᱛᱤ ᱫᱚ ᱟᱹᱣᱨᱤ ᱦᱤᱡᱩᱜᱼᱟ ᱢᱤᱫ ᱫᱷᱟᱣ᱾
ᱦᱳᱭ ᱢᱮᱥᱤᱱ ᱠᱚᱛᱮ ᱫᱟᱜ ᱯᱮ ᱨᱟᱠᱟᱵᱟᱜ ᱛᱮ ᱚᱱᱟ ᱯᱮ ᱵᱟᱧᱪᱟᱣᱟ ᱪᱟᱥ?
ᱦᱮᱸ ᱦᱮᱸ᱾ ᱥᱩᱞᱳ ᱚᱱᱟ ᱠᱚ ᱢᱮᱱᱟᱜ-ᱟ ᱛᱟᱦᱞᱮ ᱟᱨᱠᱤ ᱜᱟᱹᱰᱤ ᱠᱚᱫᱚ ᱵᱷᱟᱹᱜᱤ
ᱟᱯᱮ ᱥᱮᱱ ᱦᱚᱸ ᱪᱟᱥ ᱨᱮᱱᱟᱜ ᱫᱚ ᱡᱟᱭᱦᱳᱠ ᱟᱱᱟᱴ ᱜᱮᱭᱟ᱾
ᱦᱮᱸ ᱦᱮᱸ᱾ ᱦᱮᱸ ᱪᱟᱥ ᱦᱩᱭᱩᱜ ᱜᱮᱭᱟ ᱥᱚᱵᱽᱡᱤ ᱠᱚ᱾
ᱟᱹᱞᱩᱼᱼ
ᱦᱩᱸ ᱦᱩᱸ ᱡᱚᱛᱚ ᱮᱞᱩ ᱯᱚᱴᱚᱞ ᱠᱩᱫᱨᱤ ᱡᱟᱼᱼ ᱵᱚᱞᱮ ᱟᱵᱚ ᱢᱟᱱᱮ ᱡᱚᱢ ᱡᱤᱱᱤᱥᱼᱼ ᱱᱚᱣᱟ ᱡᱚᱛᱚ ᱨᱚᱠᱚᱢ ᱜᱮ ᱪᱟᱥ ᱜᱮᱭᱟ ᱦᱟᱥᱟ ᱦᱚᱸ ᱵᱷᱟᱜᱤ ᱜᱮᱭᱟ ᱱᱚᱛᱮ ᱢᱟᱛᱚ᱾
ᱦᱩᱸ ᱦᱩᱸᱼᱼ
ᱦᱩᱸ ᱦᱩᱸ ᱢᱚ ᱪᱟᱥ ᱠᱚᱫᱚ ᱡᱟᱦᱟᱸᱞᱮ ᱠᱷᱟᱱ ᱵᱷᱟᱜᱤ ᱜᱮ ᱦᱩᱭᱩᱜ-ᱟ᱾
ᱦᱩᱸ ᱦᱳᱭ ᱡᱟᱦᱟᱱᱟᱜ ᱜᱮᱢ ᱪᱟᱥ ᱞᱮᱠᱷᱟᱱ ᱫᱚ ᱵᱷᱟᱜᱤ ᱜᱮ ᱦᱩᱭᱩᱜ-ᱟ ᱵᱮᱥ ᱦᱟᱥᱟ ᱨᱮᱫᱚ᱾
ᱦᱮᱸ
ᱟᱨ ᱱᱚᱝᱠᱷᱟᱱ ᱜᱩᱲᱤ ᱥᱮ ᱫᱷᱤᱨᱤ ᱡᱟᱭᱜᱟ ᱨᱮᱫᱚᱼᱼ ᱱᱚᱣᱟ ᱠᱚᱫᱚ ᱪᱟᱥ ᱠᱚᱫᱚ ᱡᱟᱹᱥᱛᱤ ᱵᱟᱝ ᱦᱩᱭᱩᱜ ᱜᱮᱭᱟ᱾
ᱦᱩᱸ ᱟᱨ ᱱᱚᱛᱮ ᱫᱚ ᱛᱮᱢᱚᱱ ᱢᱟᱱᱮ ᱫᱷᱤᱨᱤ ᱦᱚᱸ ᱫᱷᱤᱨᱤᱼᱼ
ᱪᱟᱥ ᱠᱚᱫᱚ ᱵᱟᱝ ᱦᱩᱭᱩᱜ ᱜᱮᱭᱟ ᱡᱟᱥᱛᱤᱼᱼ
ᱦᱩᱸ ᱱᱚᱛᱮ ᱵᱮᱥ ᱦᱟᱥᱟ ᱵᱷᱟᱜᱤ ᱜᱮ ᱢᱮᱱᱟᱜ-ᱟ᱾ ᱵᱤᱨ ᱯᱚᱨ ᱨᱮ ᱢᱮᱱᱟᱜ ᱞᱮᱭᱟ ᱛᱚ ᱯᱩᱨᱟᱹᱣ ᱟᱞᱮᱫᱚ᱾ ᱞᱟᱹᱭ ᱜᱟᱱᱚᱜ ᱟᱱᱟ ᱟᱞᱮ ᱫᱚ ᱯᱩᱨᱟᱹ ᱵᱤᱨ ᱨᱮᱜᱮ ᱛᱚ ᱢᱮᱱᱟᱜ ᱞᱮᱭᱟ᱾
ᱦᱳᱭ᱾
ᱦᱮᱸ ᱛᱟᱨ ᱡᱚᱱᱱᱚ ᱛᱮᱢᱚᱱ ᱫᱚ ᱢᱟᱱᱮ ᱵᱤᱨ ᱛᱟᱞᱟ ᱨᱮ ᱯᱩᱨᱟᱹ ᱢᱮᱱᱟᱜ ᱞᱮᱭᱟ᱾
ᱦᱩᱸ ᱟᱨ ᱟᱞᱮ ᱱᱚᱛᱼᱼ ᱛᱮ ᱦᱩᱭᱩᱜ ᱠᱟᱱᱟ ᱰᱟᱹᱦᱤ ᱢᱟᱱᱮ ᱟᱨᱟᱜ ᱦᱟᱥᱟᱼᱼ
ᱚᱸ ᱟᱪᱪᱷᱟ᱾
ᱟᱨᱟᱜ ᱦᱟᱥᱟ ᱨᱮ ᱟᱹᱰᱤ ᱡᱳᱨ ᱪᱟᱥ ᱦᱩᱭᱩᱜ-ᱟ᱾
ᱦᱩᱸ ᱟᱞᱮ ᱵᱤᱨ ᱦᱟᱥᱟ ᱫᱚᱵᱤᱱ ᱧᱮᱞ ᱠᱟᱜ ᱛᱚ ᱟᱫᱚ ᱪᱤᱠᱟ᱾
ᱦᱮᱸ ᱦᱮᱸ ᱟᱞᱮ ᱦᱚᱸ ᱱᱟᱜ ᱰᱟᱹᱦᱤ ᱦᱟᱥᱟ ᱢᱟᱱᱟ ᱟᱨᱟᱜ ᱜᱮᱭᱟ ᱥᱚᱵᱽᱡᱤ ᱵᱷᱟᱜᱤ ᱦᱩᱭᱩᱜ-ᱟ᱾
ᱦᱩᱸ ᱢᱟᱱᱮ ᱟᱞᱮᱥᱮᱫ ᱥᱟᱨᱡᱚᱢ ᱵᱤᱨ ᱫᱚᱢᱮ ᱫᱟᱜ ᱦᱚᱸ ᱢᱟᱱᱮ ᱵᱚᱨᱥᱟ ᱨᱮ ᱵᱷᱟᱜᱤ ᱜᱮ ᱫᱟᱜᱟᱭ।
ᱦᱩᱸ।
ᱜᱚᱴᱟ ᱯᱩᱨᱟᱹ ᱪᱟᱯᱮ ᱜᱚᱜ ᱠᱟᱜ-ᱟᱭ᱾
ᱟᱨ ᱥᱟᱨᱡᱚᱢ ᱵᱤᱨ ᱥᱮᱡ, ᱚᱠᱟ ᱥᱮᱱᱛᱮ ᱵᱤᱨ ᱢᱮᱱᱟᱜᱼᱟ ᱚᱱᱠᱟ ᱛᱮᱜᱮ ᱡᱟᱹᱥᱛᱤ ᱫᱟᱜ ᱫᱚ ᱢᱮᱱᱟᱜᱼᱟ।
ᱦᱮᱸ ᱱᱚᱛᱮ ᱫᱚ ᱫᱚᱢᱮ ᱵᱤᱨ।
ᱦᱳᱭ ᱟᱨ ᱵᱤᱨ ᱥᱩᱨ ᱜᱮᱭᱟᱯᱮ ᱦᱚᱸᱜᱼᱚᱭ ᱱᱟ ᱪᱮᱫ ᱡᱚ ᱱᱚᱣᱟ ᱩᱫ ᱠᱚ ᱯᱩᱴᱠᱟᱹ ᱠᱚᱠᱚ ᱚᱢᱚᱱᱚᱜᱼᱟ ᱚᱱᱟ ᱫᱚ ᱪᱮᱫ ᱡᱚᱜ?
ᱚᱱᱟ ᱫᱚ ᱫᱚᱢᱮ ᱚᱱᱮ ᱮᱢᱚᱱ ᱥᱤᱡᱤᱱ ᱦᱤᱡᱩᱜ-ᱟ ᱡᱚᱢ ᱡᱚᱢ ᱛᱮ ᱯᱩᱨᱟᱹ ᱞᱟᱸᱜᱟ ᱩᱛᱟᱹᱨᱚᱜ ᱟᱞᱮ ᱯᱩᱨᱟᱹ।
ᱡᱚᱢ ᱟᱹᱲᱤᱥ ᱪᱟᱵᱟᱜ ᱟᱯᱮ।
ᱦᱮᱸ ᱦᱮᱸ, ᱚᱢᱚᱱ ᱦᱩᱭᱩᱜᱼᱟ ᱵᱟᱝ ᱚᱲᱟᱜ ᱫᱷᱟᱨᱮ ᱫᱷᱟᱨᱮ ᱛᱮ ᱯᱩᱨᱟᱹ ᱦᱩᱭᱩᱜᱼᱟ।
ᱩᱫ ᱠᱚ ᱯᱩᱴᱠᱟᱹ ᱠᱚᱯᱮ ᱦᱟᱞᱟᱝ ᱫᱚ ᱚᱱᱟ ᱫᱚ ᱟᱫᱚ ᱛᱤᱱ ᱛᱤᱨᱤᱡ ᱫᱟᱢ ᱛᱮᱯᱮ ᱟᱠᱷᱨᱤᱧᱟ?
ᱟᱹᱠᱷᱨᱤᱧ ᱫᱚ ᱟᱫᱚ ᱩᱱᱟᱹᱜ ᱫᱚ ᱚᱱᱟ ᱠᱚᱫᱚ ᱵᱟᱞᱮ ᱟᱠᱷᱨᱤᱧ ᱜᱮᱭᱟ ᱟᱞᱮ ᱫᱚ।
ᱚᱱᱟ ᱫᱚ ᱥᱩᱫᱩ ᱡᱚᱢ ᱜᱮ ᱟᱨ ᱯᱮᱲᱟ ᱚᱲᱟᱜ
ᱦᱮᱸ ᱯᱮᱲᱟ ᱚᱲᱟᱜ ᱩ ᱵᱮᱥᱤ ᱞᱮ ᱠᱚᱞ ᱟᱹᱰᱤ ᱦᱚᱲ ᱜᱮ ᱢᱟᱱᱮ ᱢᱟᱢᱟ ᱜᱚ ᱛᱟᱠᱚ ᱥᱮᱡ ᱥᱮ ᱩᱱᱠᱩ ᱥᱮᱫ ᱠᱚ ᱞᱟᱹᱭ ᱟᱠᱚ ᱵᱟᱹᱱᱩᱜᱼᱟ ᱟᱞᱮᱥᱮᱫ ᱫᱚ। ᱟᱫᱚ ᱠᱳᱞ ᱟᱠᱚ ᱜᱮᱭᱟᱞᱮ ᱩᱱᱠᱩ ᱱᱟᱠᱚ ᱦᱤᱡᱩᱜᱼᱟᱠᱚ ᱯᱮᱲᱟ ᱠᱚ।
ᱦᱩᱸ।
ᱟᱫᱚ ᱪᱮᱫ ᱞᱮᱠᱟ ᱱᱟᱜ ᱫᱚ ᱢᱤᱫᱴᱟ ᱵᱟᱨᱭᱟ ᱥᱮ ᱞᱟ. ᱭ ᱟᱠᱚ ᱩᱱᱟᱹᱜ ᱟᱯᱮ ᱥᱮᱭ ᱤᱭᱟᱹ। ᱱᱚᱜᱼᱚᱭ ᱱᱤᱛᱚᱜ ᱦᱚᱸᱢ ᱞᱟᱹᱭᱫᱟ ᱥᱮ ᱟᱞᱮ ᱥᱮᱫ ᱫᱚ ᱢᱟᱱᱮ ᱟᱨ ᱚᱠᱚᱭ ᱱᱚᱛᱮ ᱫᱚ ᱩᱱᱟᱹᱜ ᱵᱟᱠᱚ ᱦᱟᱛᱟᱣ ᱜᱮᱭᱟ, ᱟᱨ ᱱᱚᱛᱮ ᱫᱚ ᱩᱱᱟᱹᱜ ᱵᱟᱠᱚ ᱦᱟᱛᱟᱣ ᱜᱮᱭᱟ ᱚᱱᱟ ᱠᱚᱫᱚ ᱠᱤᱨᱤᱧ ᱠᱟᱛᱮᱫ ᱫᱚ।
ᱵᱤᱨ ᱠᱷᱚᱱ ᱯᱮ ᱦᱟᱞᱟᱝ ᱟᱹᱜᱩ ᱞᱮᱠᱷᱟᱱ ᱵᱟᱯᱮ ᱡᱚᱢ ᱢᱟᱱᱮ ᱡᱟᱹᱥᱛᱤᱜ ᱠᱷᱟᱱ ᱟᱫᱚ ᱚᱱᱟᱫᱚ ᱯᱮᱲᱟ ᱚᱲᱟᱜ ᱥᱮᱱ ᱯᱮ ᱵᱷᱮ ᱵᱷᱮᱡᱟᱭᱟ?
ᱦᱩᱸ ᱦᱩᱸ ᱟᱨ ᱡᱩᱫᱤ ᱠᱚ ᱞᱟᱹᱭ ᱠᱷᱟᱱ ᱫᱚ ᱩᱱᱠᱩ ᱞᱟᱹᱜᱤᱫ ᱦᱟᱞᱟᱝ ᱱᱚᱰᱮ ᱪᱟᱞᱟᱜ ᱜᱮᱭᱟᱞᱮ।
ᱟᱪᱪᱷᱟ।
ᱛᱟᱨᱯᱚᱨ ᱱᱚᱛᱮ ᱫᱚ ᱢᱟᱱᱮ ᱟᱹᱠᱷᱨᱤᱧ ᱡᱟᱦᱟᱸ ᱵᱤᱱ ᱞᱟᱹᱭ ᱠᱮᱜᱼᱟ, ᱟᱹᱠᱷᱨᱤᱧ ᱫᱚ ᱵᱟᱠᱚ ᱦᱟᱛᱟᱣ ᱜᱮᱭᱟ।
ᱢᱟᱱᱮ ᱡᱷᱚᱛᱚ ᱦᱚᱲ ᱜᱮᱠᱚ ᱦᱟᱞᱟᱝ ᱫᱚ ᱚᱠᱚᱭ ᱫᱚᱭ ᱦᱟ
ᱦᱮᱸ ᱦᱮᱸ ᱦᱮᱸ ᱟᱫᱚ ᱮᱵᱤᱞᱮᱵᱤᱞ ᱛᱚ ᱯᱩᱨᱟ ᱵᱟᱡᱟᱨ ᱟᱞᱮ ᱚᱲᱟᱜ ᱠᱩᱴᱟᱹᱢ ᱩᱱ ᱢᱟᱱᱮ ᱞᱟᱹᱭ ᱛᱟᱵᱚᱜᱼᱟ ᱡᱮ
ᱦᱩᱭᱩᱜᱼᱟ, ᱚᱱᱟᱜᱮ ᱟᱢ ᱡᱩᱫᱤ ᱩᱱᱟᱹᱜ ᱮᱢ ᱦᱟᱞᱟᱝᱼᱟ, ᱟᱨᱦᱚᱸ ᱮᱴᱟᱜ ᱦᱚᱲ ᱠᱚᱦᱚᱸ ᱠᱚ ᱦᱟᱞᱟᱝ ᱡᱚᱝᱟᱜ
ᱦᱩᱸ ᱠᱟᱹᱴᱤᱡ ᱱᱚᱛᱮ ᱦᱮᱡ ᱱᱟᱭ ᱫᱟᱬᱟᱼᱵᱟᱲᱟ ᱚᱱᱟ ᱨᱮᱜᱮ ᱵᱟᱥ ᱢᱤᱫ ᱜᱟᱫᱟᱭ ᱦᱟᱞᱟᱝ ᱤᱫᱤ ᱠᱚᱣᱟ। ᱥᱮᱛᱟᱜ ᱯᱟᱭᱟᱨ ᱠᱚ ᱪᱟᱞᱟᱜ ᱜᱮᱭᱟ ᱠᱚ। ᱟᱨᱟᱢ ᱥᱮ ᱵᱟᱠᱚ ᱵᱟᱝ ᱦᱩᱭᱩᱜ ᱠᱟᱱᱟ ᱛᱚ ᱵᱟᱠᱚ ᱪᱟᱜ ᱠᱟᱱᱟ।
ᱟᱨ ᱱᱚᱣᱟ ᱮ ᱵᱤᱨ ᱥᱟᱠᱟᱢ ᱠᱚᱫᱚ ᱦᱮᱴᱮᱡ ᱠᱟᱛᱮᱫ ᱯᱮ ᱟᱹᱠᱷᱨᱤᱧ ᱜᱮᱭᱟ ᱥᱮ ᱵᱟᱝ -ᱟ ᱵᱤᱨ ᱥᱟ ᱠᱟᱢ ᱥᱟᱨᱡᱚᱢ ᱥᱟᱠᱟᱢ?
ᱟᱪᱪᱷᱟ, ᱮᱠᱷᱚᱱ ᱫᱚ ᱵᱟᱠᱚ ᱦᱮᱴᱮᱜ ᱫᱟ ᱟᱫᱚ।
ᱦᱮᱸ ᱚᱱᱟ
ᱢᱟᱱᱮ ᱦᱩᱭᱩᱜ ᱛᱮᱫ ᱞᱟᱦᱟ ᱛᱮᱫᱚ ᱫᱚ ᱫᱚᱢᱮ ᱢᱟᱱᱮ ᱵᱤᱨ ᱥᱟᱠᱟᱢ ᱠᱚᱞᱮ ᱟᱠᱷᱨᱤᱧ ᱛᱟᱸᱦᱮᱫ ᱛᱟᱨᱯᱚᱨᱮ ᱯᱟᱛᱲᱟ ᱠᱟᱛᱮᱜ ᱠᱚ ᱟᱠᱷᱨᱤᱧ ᱛᱟᱸᱦᱮᱫ ᱠᱚ। ᱟᱫᱚ ᱮᱠᱷᱚᱱ ᱟᱫᱚ ᱦᱮᱸ ᱦᱮᱸ ᱦᱮᱸ ᱦᱮᱸ ᱦᱮᱸ।
ᱟᱨ ᱚᱱᱮ ᱦᱳᱭ, ᱚᱱᱟ ᱠᱟᱛᱮᱫ ᱟᱸ ᱦᱟᱡᱟᱨ ᱨᱮ ᱪᱮᱫ ᱞᱮᱠᱟ ᱯᱮ ᱟᱹᱠᱷᱨᱤᱧᱟ?
ᱱᱤᱛᱟᱨ ᱫᱚ ᱟᱫᱚ ᱚᱱᱟ ᱠᱚᱫᱚ ᱵᱟᱠᱚ ᱟᱠᱷᱨᱤᱧ ᱫᱟ ᱚᱠᱚᱭ ᱦᱚᱸ। ᱢᱟᱱᱮ ᱟᱞᱮ ᱟᱹᱛᱩ ᱛᱮᱫᱚ ᱚᱱᱟ ᱠᱚ ᱢᱟᱱᱮ ᱫᱤᱱᱚᱢ ᱠᱟᱞᱪᱟᱨ ᱜᱮ ᱢᱟᱱᱮ ᱪᱟᱵᱟᱜ ᱠᱟᱱᱟ ᱢᱟᱱᱮ ᱵᱟᱠᱚ ᱛᱚᱲᱥᱟᱝ ᱪᱮᱜ ᱦᱚᱸᱠᱚ ᱪᱟᱜ ᱠᱟᱱᱟ ᱱᱚᱜ-ᱚᱭ ᱡᱟᱸᱦᱟᱱᱟᱜ ᱯᱚᱨᱚᱵ ᱢᱚᱨᱚᱵ ᱚᱭ ᱡᱩᱫᱤ ᱠᱚ ᱦᱚᱸ ᱢᱟᱱᱮ ᱯᱟᱛᱲᱟ ᱫᱚ ᱫᱚᱨᱠᱟᱨ ᱛᱷᱚ, ᱛᱚᱠᱷᱚᱱ ᱵᱮᱥ ᱠᱚ ᱪᱟᱞᱟᱣ ᱜᱚᱫᱚᱜ ᱠᱟᱱᱟ, ᱦᱮᱴᱮᱡ ᱟᱹᱜᱩᱭ ᱫᱟᱠᱚ ᱯᱟᱛᱨᱟᱭ ᱫᱟᱠᱚ ᱡᱚᱢ ᱮᱫᱟᱠᱚ ᱚᱱᱟ ᱠᱚᱨᱮ ᱜᱮ ᱵᱟᱥ ᱢᱟᱱᱮ ᱛᱟᱨ ᱵᱮᱥᱤ ᱚᱱᱮ ᱟᱠᱷᱨᱤᱧ ᱟᱞᱮ ᱤᱭᱟᱹ ᱟᱞᱮ ᱚᱱᱟ ᱨᱮᱱᱟᱜ ᱫᱚ ᱠᱳᱱᱚ ᱤᱭᱟᱹ ᱵᱟᱹᱱᱩᱜᱼᱟ।
ᱦᱚᱸ᱾
ᱩᱸ᱾
ᱟᱨ ᱱᱚᱣᱟ ᱟᱢ ᱛᱚ ᱵᱤᱨ ᱫᱷᱟᱨ ᱨᱤᱱᱤᱡ ᱠᱟᱱᱟᱢ?
ᱦᱮᱸ ᱦᱮᱸ ᱞᱟᱹᱭ ‌ᱵᱤᱱ᱾
ᱦᱚᱸ ᱱᱚᱣᱟ ᱡᱟᱦᱟᱸ ᱡᱮ ᱮ ᱛᱤᱨᱤᱞ ᱛᱟᱨᱚᱵ ᱠᱚᱫᱚ ᱪᱮᱜ ᱞᱮᱠᱟ ᱡᱚᱢ ᱠᱚᱫᱚ ᱧᱟᱢᱚᱜ- ᱟ ᱥᱮ ᱵᱟᱝᱟ?
ᱟᱹᱞᱤᱧ ᱫᱚ ᱢᱟᱱᱮ ᱞᱟᱹᱭ ᱞᱤᱧ ᱪᱮᱜ ᱢᱚᱱᱮ ᱟᱹᱞᱤᱧ ᱟᱛᱳ ᱨᱮ ᱵᱮᱥ ᱵᱟᱹᱞᱤᱧ ᱛᱟᱦᱮᱸᱱ ᱜᱮᱭᱟ ᱩᱱᱟᱹᱜ ᱾
ᱢᱟ ᱵᱟᱡᱟᱨ ᱫᱤᱥᱚᱢ᱾
ᱦᱮᱸ ᱵᱟᱡᱟᱨ ᱫᱤᱥᱚᱢ ᱢᱟᱱᱮ ᱮᱥᱴᱮᱰᱤᱭ ᱜᱮᱭᱟ ᱞᱤᱧ ᱮᱠᱷᱚᱱᱚ ᱟᱪᱷ ᱟᱫᱚ ᱩᱱᱟᱹᱜ ᱟᱛᱚ ᱦᱚᱯᱚᱱ ᱠᱷᱚᱱ ᱜᱮ ᱵᱟᱱ ᱵᱟᱱᱩ ᱵᱟᱱᱩᱜ ᱞᱤᱧᱟ᱾
ᱚ ᱟᱨ ᱛᱟᱦᱚᱞᱮ ᱚᱱᱟ ᱵᱤᱨ ᱡᱤᱱᱤᱥ ᱫᱚ ᱡᱟᱥᱛᱤ ᱡᱚᱢ ᱵᱤᱨ ᱨᱮᱱᱟᱜ ᱟᱲᱟᱜ ᱥᱟᱠᱟᱢ ᱠᱚᱫᱚ ᱠᱷᱩᱵ ᱫᱚ ᱡᱚᱢ ᱵᱟᱝ ᱦᱩᱭ ᱠᱟᱱ ᱜᱤᱭᱟ᱾
ᱦᱮᱸ ᱛᱮᱢᱚᱱ ᱫᱚ ᱵᱟᱝ ᱵᱟᱡᱟᱨ ᱨᱮᱜᱮ ᱛᱟᱦᱮᱸ ᱵᱟᱡᱟᱨ ᱨᱮᱜᱮ ᱠᱷᱩᱵ
ᱵᱟᱡᱟᱨ ᱦᱚᱸ ᱵᱟᱡᱟᱨ ᱨᱮ ᱛᱟᱦᱮᱸᱱ ᱦᱚᱸ ᱫᱚᱨᱠᱟᱨ ᱠᱟᱱ ᱜᱮᱭᱟ ᱪᱮᱫᱟᱜ ᱥᱮ ᱟᱵᱚ ᱫᱚ ᱧᱤᱛᱚᱜ ᱱᱟᱞᱦᱟ ᱠᱟᱛᱮᱫ ᱟᱥᱩᱞᱚᱜ ᱡᱚᱢ ᱦᱚᱲ ᱠᱟᱱᱟ ᱵᱚᱱ᱾
ᱦᱮᱸ ᱛᱟᱨᱯᱚᱨᱮ ᱤᱧᱟᱜ ᱱᱤᱛᱳᱜ ᱟᱯᱮ ᱥᱮᱫ ᱜᱤᱧ ᱦᱤᱡᱩᱜ ᱠᱟᱱᱟ ᱦᱚᱞᱟ ᱢᱟᱸᱫᱷᱮᱨ ᱜᱤᱧ ᱦᱮᱡ ᱟᱠᱟᱱᱟ ᱟᱹᱛᱩ ᱥᱮᱜ᱾ ᱤᱧ ᱢᱟᱛᱚ ᱵᱟᱯᱞᱟ ᱚᱲᱟᱜ ᱛᱟᱦᱮᱸᱜ ᱠᱟᱱᱟ ᱦᱮᱡ ᱦᱩᱭ ᱠᱟᱱᱟ᱾ ᱵᱟᱠᱷᱟᱱ ᱟᱨᱚ ᱟᱨᱚ ᱦᱚᱸᱜ-ᱚᱭ ᱛᱤᱦᱤᱧ ᱢᱟᱛᱚ ᱪᱟᱵᱟᱭ ᱫᱟ᱾ ᱛᱤᱦᱤᱧ ᱛᱮᱫᱚ ᱵᱟᱥ ᱜᱟᱯᱟ ᱫᱚ ᱥᱮᱜ ᱞᱤᱧ ᱪᱟᱞᱟᱜ ᱟᱞᱤᱧ ᱟᱨᱚ ᱵᱟᱡᱟᱨ ᱥᱮᱜ᱾ ᱜᱮᱭᱟ ᱠᱚ ᱠᱷᱩᱵ ᱮᱠᱴᱟ‌ ᱢᱟᱱᱮ ᱯᱮᱲᱟ ᱞᱮᱠᱟ ᱵᱤᱥᱤ ᱦᱤᱡᱩᱜ-ᱟᱞᱤᱧ ᱟᱨ ᱞᱤᱧ ᱫᱟᱹᱲᱟ ᱞᱤᱧ᱾
ᱦᱚᱸ᱾
ᱢᱟᱱᱮ ᱪᱮᱜ ᱟᱫᱚ ᱱᱚᱸᱰᱮ ᱦᱚᱸ ᱠᱟᱹᱴᱤᱡ ᱤᱭᱟᱹ ᱛᱮᱢᱚᱱ ᱵᱮᱥ ᱫᱚ ᱵᱟᱹᱞᱤᱧ ᱵᱩᱡᱷᱟᱹᱣ ᱛᱟᱦᱮᱸ ᱠᱟᱛᱮᱜ ᱚᱱᱟ ᱫᱚ᱾
ᱦᱩᱸ᱾
ᱢᱟᱱᱮ ᱠᱟᱹᱴᱤᱡ‌ ᱠᱷᱚᱡ ᱜᱮ ᱵᱟᱭᱨᱮ ᱛᱟᱦᱮᱸ ᱟᱫᱚ ᱛᱟᱨ ᱢᱟᱱᱮ ᱴᱷᱤᱠ ᱥᱩᱵᱤᱛᱟ ᱩᱱᱟᱹᱜ ᱥᱩᱵᱤᱫᱟ ᱵᱚᱞᱛᱮ ᱢᱟᱱᱮ ᱢᱟᱱᱮ ᱠᱚᱢᱯᱷᱚᱨᱴᱮᱵᱚᱞ ᱵᱟᱹᱧ ᱵᱩᱡᱫᱟ ᱵᱟᱭᱨᱮ ᱨᱮᱜᱮ ᱢᱟᱱᱮ ᱵᱮᱥ ᱜᱤᱫᱽᱨᱟᱹ ᱠᱚ ᱥᱟᱛᱮ ᱢᱮᱥᱟ ᱵᱮᱥ ᱵᱷᱟᱞᱤ ᱠᱩᱥᱤᱜ ᱟᱹᱞᱤᱧ᱾
ᱵᱟᱵᱮᱱ ᱠᱩᱥᱤᱭᱟᱜ-ᱟ?
ᱵᱟᱝ, ᱢᱟᱱᱮ ᱜᱤᱫᱽᱨᱟᱹ ᱠᱚ ᱥᱟᱶ ᱛᱟᱦᱮᱱ ᱢᱤᱫ ᱡᱚᱴᱟ ᱠᱚ ᱢᱮᱱᱟᱜ ᱠᱚᱣᱟ ᱛᱷᱚ᱾ ᱜᱟᱛᱮ ᱠᱚ ᱜᱤᱫᱽᱨᱟᱹ ᱠᱚ᱾ ᱟᱹᱰᱤ ᱦᱚᱲ ᱛᱟᱦᱮᱱᱟ ᱵᱮᱥ ᱥᱟᱸᱜᱮ ᱞᱮ ᱛᱟᱦᱮᱱᱟ ᱚᱱᱟ ᱜᱮ ᱵᱷᱟᱜᱮ ᱞᱤᱧ ᱠᱩᱥᱤᱭᱟᱜ-ᱟ ᱞᱤᱧ᱾
ᱟᱪᱪᱷᱟ᱾
ᱟᱨ ᱱᱚᱸᱰᱮ ᱫᱚ ᱢᱟᱱᱮ ᱪᱩᱯᱪᱟᱯ ᱟᱛᱩ ᱨᱮ ᱚᱠᱚᱭ ᱜᱤᱫᱽᱨᱟᱹ ᱠᱚ ᱛᱟᱦᱮᱱ ᱵᱟᱠᱷᱚ ᱟᱹᱛᱩ ᱨᱮ ᱜᱮ ᱡᱚᱛᱚ ᱚᱱᱛᱮ ᱱᱤᱡᱮ ᱱᱤᱡᱮ ᱠᱟᱹᱢᱤ ᱨᱮ ᱵᱮᱥᱛᱚ, ᱱᱚᱱᱛᱮ ᱠᱚ ᱯᱟᱲᱟᱜ-ᱟ ᱠᱚ ᱵᱟᱠᱚ ᱨᱚᱲᱟᱠᱚ᱾ ᱠᱞᱟᱥ ᱠᱚ ᱪᱟᱜ-ᱟ, ᱤᱥᱠᱩᱞ ᱠᱚ ᱪᱟᱜ-ᱟ, ᱚᱠᱚᱭ ᱠᱚᱞᱮᱡᱽ ᱠᱚ ᱪᱟᱜ-ᱟ ᱟᱫᱚ ᱛᱮᱢᱚᱱ ᱴᱷᱤᱠ ᱴᱷᱟᱠ ᱴᱟᱹᱭᱤᱢ ᱫᱚ ᱵᱟᱠᱚ ᱮᱢ ᱫᱟᱨᱮᱭᱟᱢᱟ ᱥᱮ᱾ ᱟᱠᱚᱣᱟᱜ ᱠᱟᱹᱢᱤ ᱧᱮᱞ ᱫᱚᱨᱠᱟᱨ ᱥᱮ ᱟᱠᱚᱣᱟᱜ ᱠᱟᱹᱢᱤ᱾ ᱢᱟᱱᱮ ᱵᱮᱥ ᱥᱟᱸᱡ ᱥᱩᱸᱡ ᱜᱮᱞᱤᱧ ᱵᱩᱪᱟ ᱱᱚᱛᱮ ᱫᱚ᱾
ᱚ᱾
ᱢᱟᱱᱮ ᱱᱤᱡᱮ ᱱᱤᱡᱮ ᱛᱮ ᱡᱩᱫᱤ ᱠᱟᱹᱢᱤ ᱠᱚ ᱵᱮᱥᱛᱚ ᱠᱚ ᱛᱟᱦᱱᱟ ᱥᱮ ᱟᱫᱚ ᱪᱤᱠᱟᱹ ᱠᱚᱣᱟ ᱵᱮᱱ᱾ ᱦᱩᱸ, ᱟᱨ ᱚᱱᱛᱮ ᱟᱯᱮ ᱥᱮᱜ ᱪᱮᱜᱠᱟ ᱚᱱᱛᱮ ᱞᱟᱹᱭ ᱡᱟᱭᱜᱟ ᱠᱚ?
ᱦᱳᱭ ᱟᱫᱚ ᱵᱟᱡᱟᱨ ᱨᱮ ᱛᱟᱦᱮᱸ ᱯᱚᱦᱚᱴ ᱛᱚ᱾
ᱦᱮᱸ ᱦᱮᱸ ᱦᱮᱸ᱾
ᱵᱷᱟᱜᱮ᱾ ᱦᱩᱸ, ᱵᱟᱡᱟᱨ ᱨᱮ ᱪᱮᱜᱞᱮᱠᱟᱢ ᱛᱟᱦᱮᱱᱟ ᱟᱨ ᱟᱹᱛᱩ ᱫᱤᱥᱚᱢ ᱨᱮ ᱦᱮᱡ ᱠᱟᱛᱮᱫ ᱫᱚ ᱚᱱᱠᱟ ᱫᱚ ᱵᱟᱢ ᱛᱟᱦᱮᱱᱟ᱾
ᱦᱩᱸ, ᱟᱨ ᱱᱚᱛᱮ ᱫᱚ ᱩᱸ ᱢᱮᱥᱟ ᱛᱮᱢᱚᱱ ᱴᱷᱤᱠ ᱢᱟᱱᱮ ᱡᱷᱚᱛᱚ ᱱᱤᱡᱮ ᱱᱤᱡᱮ ᱠᱟᱹᱢᱤ ᱨᱮ ᱵᱮᱥᱛᱚ ᱛᱮ ᱛᱟᱸᱦᱮᱱ ᱛᱚ ᱢᱟ, ᱥᱚᱵᱥᱚᱢᱚᱭ ᱚᱲᱟᱜ ᱨᱮᱜᱮᱞᱤᱧ ᱫᱩᱲᱩᱵ ᱠᱚᱜ ᱢᱟ᱾
ᱦᱩᱸ᱾
ᱪᱩᱯᱪᱷᱟᱯ ᱟᱨᱚ ᱦᱟᱺᱰᱮ ᱠᱷᱟᱱ ᱫᱚ ᱵᱮᱥ ᱠᱚᱞᱮᱡᱽ ᱠᱚ ᱵᱮᱥᱮᱢ ᱪᱟᱞᱟᱣ ᱦᱤᱡᱩᱜ-ᱟ᱾ ᱴᱟᱭᱤᱢ ᱫᱚ ᱟᱨᱟᱢ ᱥᱮ ᱤᱥᱯᱤᱴᱚᱜ-ᱟ, ᱠᱟᱴᱟᱜ-ᱟ᱾
ᱚ ᱟᱪᱷᱟ ᱟᱢ ᱫᱚ ᱢᱮᱥ ᱨᱮᱢ ᱛᱟᱸᱦᱮᱱᱟ?
ᱦᱩᱸ ᱦᱩᱸ ᱦᱩᱸ᱾
ᱦᱳᱭ᱾
ᱵᱟ ᱵᱟ ᱟᱞᱮ ᱫᱚ ᱵᱟᱸᱠᱩᱲᱟ᱾
ᱚ ᱵᱟᱸᱠᱩᱲᱟ ᱦᱮᱸ ᱤᱧ ᱦᱚᱸ ᱦᱚᱞᱟ ᱜᱤᱧ ᱦᱮᱡ ᱟᱠᱟᱱᱟ᱾ ᱢᱮᱫᱽᱱᱤᱯᱩᱨ ᱢᱮᱥ ᱠᱷᱚᱱᱟᱜ᱾
ᱚ, ᱟᱪᱪᱷᱟ᱾
ᱦᱮᱸ᱾
ᱚ᱾ ᱟᱞᱮ ᱫᱚ ᱵᱟᱸᱠᱩᱲᱟ ᱜᱮ ᱞᱮ ᱛᱟᱦᱮᱱᱟ, ᱚᱱᱟ ᱵᱟᱸᱠᱩᱲᱟ ᱠᱚᱞᱮᱡᱽ ᱨᱮ᱾ ᱛᱟᱨ ᱯᱚᱨᱮ ᱚᱱᱛᱮ ᱛᱚᱵᱮ ᱚᱲᱟᱜ ᱠᱚ ᱨᱮ ᱫᱚ ᱪᱤᱠ ᱢᱮᱱᱟᱜ ᱠᱚᱣᱟ᱾ ᱦᱮᱞᱳ ᱦᱮᱞᱳ᱾
ᱦᱮᱞᱳ ᱟᱸᱡᱚᱢᱚᱜ ᱠᱟᱱᱟ?
ᱦᱮᱸ ᱦᱮᱸ ᱠᱟᱹᱴᱤᱡ ᱵᱟᱭᱨᱮ ᱥᱟᱣᱩᱱᱴ ᱠᱟᱹᱴᱤᱡ ᱵᱟᱹᱲᱛᱤ ᱟᱸᱡᱚᱢᱚᱜ ᱠᱟᱱᱟ ᱵᱮᱠᱨᱟᱣᱩᱱᱴ᱾
ᱦᱮᱸ ᱵᱮᱠᱨᱟᱣᱩᱰ ᱪᱮᱫᱟᱜ ᱥᱮ ᱤᱧᱟᱹᱜ ᱵᱚᱜ ᱪᱮᱛᱟᱱ ᱛᱮ ᱩᱰᱟᱹᱱ ᱯᱟᱨᱚᱢᱚᱜ ᱠᱟᱱᱟ ᱵᱟᱨᱭᱟ ᱚᱱᱟ᱾ ᱛᱮ ᱤᱧ ᱥᱟᱭᱞᱮᱱᱴ ᱞᱮᱫ ᱛᱟᱸᱦᱮᱡ᱾ ᱪᱤᱠᱟᱹᱭᱟᱢ ᱱᱚᱜ-ᱚᱭ ᱩᱰᱟᱹᱱ ᱮᱢᱚᱱ ᱥᱚᱢᱚᱭ ᱨᱮ ᱯᱟᱨᱚᱢᱚᱜ ᱠᱟᱱᱟ ᱤᱧᱟᱹᱜ ᱵᱚᱦᱚᱜ ᱪᱚᱼᱼ